ᱦᱮᱞᱳ
ᱦᱮᱞᱳ
ᱦᱮᱞᱳ
ᱦᱮᱞᱳ ᱦᱮᱞᱳ
ᱦᱮᱞᱳ
ᱦᱮᱞᱳ
ᱦᱮᱞᱳ ᱜᱚᱝᱠᱮ ᱟᱸᱡᱚᱢ ᱫᱟᱹᱵᱤᱱ
ᱦᱮᱸ ᱦᱮᱞᱳ ᱜᱚᱝᱠᱮ
ᱦᱮᱸ
ᱚ ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱ ᱛᱟᱹᱵᱤᱱᱟ ᱦᱟᱸᱜ ᱠᱷᱟᱡ
ᱦᱟ ᱱᱤᱛᱚᱜ
ᱦᱮᱸ ᱚᱝᱠᱟ ᱵᱷᱤᱛᱤᱨ ᱨᱮᱜᱮ ᱟᱸᱡᱚᱢᱚᱜ ᱠᱟᱱᱟ ᱦᱟᱸᱜ
ᱚ ᱵᱮᱥ ᱵᱟᱲᱟ ᱜᱮᱭᱟᱵᱤᱱ
ᱦᱮᱸ ᱵᱮᱥ ᱜᱮ ᱟᱯᱮ ᱜᱮ ᱪᱮᱜᱠᱟ ᱟᱯᱮ ᱫᱤᱥᱚᱢ ᱜᱮ ᱪᱮᱫ ᱞᱮᱠᱟ ᱫᱟᱜ ᱠᱚ ᱡᱟᱹᱯᱩᱫ ᱠᱚ
ᱜᱚᱝᱠᱮ ᱟᱞᱮ ᱫᱤᱥᱚᱢ ᱢᱟ ᱫᱟᱜ ᱡᱟᱹᱯᱩᱫ ᱫᱚ ᱚᱱᱠᱟ ᱫᱚ ᱵᱟᱹᱱᱩᱜᱼᱟ
ᱚ
ᱚᱱᱮ ᱪᱚᱴ ᱪᱟᱸᱫᱳ ᱠᱚᱭᱚᱜ ᱦᱚᱨ ᱨᱮ ᱜᱮ ᱢᱮᱱᱟᱜ ᱞᱮᱭᱟ
ᱦᱳᱭ ᱦᱳᱭ ᱡᱚᱛᱚ ᱦᱚᱲ ᱜᱮ ᱚᱱᱠᱟ ᱜᱮ ᱦᱳᱭ ᱠᱚᱭᱚᱜ ᱦᱚᱨ ᱨᱮᱜᱮ ᱥᱮᱨᱢᱟ ᱡᱟᱹᱲᱤ ᱜᱮ ᱟᱨᱠᱤ ᱦᱩᱸ ᱚᱝᱠᱟ ᱟᱹᱰᱤ ᱫᱤᱱ ᱠᱷᱚᱱ ᱥᱤᱛᱩᱝ ᱨᱮᱭ ᱫᱚᱦᱚ ᱠᱟᱜ ᱵᱚᱱᱟ ᱱᱚᱝᱠᱟ ᱫᱟᱜ ᱦᱚᱸ ᱦᱮᱸ ᱨᱤᱢᱤᱞ ᱮ ᱨᱤᱢᱤᱞ ᱠᱟᱫᱟ ᱟᱨ ᱫᱟᱜ ᱦᱚᱸ ᱱᱟᱯᱟᱭ ᱴᱷᱤᱠ ᱵᱟᱭ ᱡᱟᱹᱲᱤ ᱟᱵᱚᱱ ᱠᱟᱱᱟ
ᱦᱳᱭ ᱜᱚᱝᱠᱮ
ᱚ ᱛᱟᱦᱚᱞᱮ ᱜᱚᱝᱠᱮ ᱨᱚᱦᱚᱭ ᱠᱚᱫᱚ ᱛᱤᱢᱤᱱ ᱥᱟᱺᱜᱤᱧ?
ᱜᱚᱝᱠᱮ ᱨᱚᱦᱚᱭ ᱠᱚᱫᱚ ᱟᱹᱣᱨᱤ ᱪᱷᱩᱴᱟᱹᱣ ᱦᱩᱭᱩᱜᱼᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ
ᱦᱳᱭ ᱦᱳᱭ ᱚ ᱟᱞᱮ ᱫᱚ ᱦᱟᱸᱜ ᱜᱚᱝᱠᱮ ᱱᱚᱭᱼᱱᱟᱭ ᱠᱮᱱᱮᱞ ᱠᱚᱦᱟᱸᱜ ᱞᱮ ᱧᱟᱢᱮᱜ ᱛᱟᱦᱮᱸᱜ ᱠᱮᱱᱮᱞ ᱫᱟᱜ ᱠᱚ ᱦᱳᱭ ᱟᱫᱚ ᱦᱚᱸᱜᱼᱚ ᱱᱟᱛᱮ ᱦᱟᱸᱜ ᱟᱞᱮ ᱫᱚ ᱦᱟᱸᱜ ᱨᱚᱦᱚᱭ ᱠᱚᱫᱚ ᱢᱚᱴᱟᱢᱩᱴᱤ ᱮ ᱯᱮᱭᱟ ᱯᱩᱱᱭᱟᱹ ᱠᱷᱮᱛ ᱠᱚᱫᱚ ᱦᱟᱜ ᱞᱮ ᱪᱩᱠᱟᱹᱣ ᱜᱚᱫ ᱠᱟᱜᱼᱟ
ᱟᱪᱪᱷᱟ ᱟᱹᱰᱤ ᱱᱟᱯᱟᱭ ᱟᱹᱰᱤ ᱱᱟᱯᱟᱭ
ᱦᱳᱭ ᱟᱨ ᱛᱟᱦᱞᱮ ᱜᱚᱝᱠᱮ ᱛᱟᱦᱞᱮ ᱫᱟᱠᱟ ᱠᱚᱫᱚ ᱵᱤᱱ ᱡᱚᱢ ᱠᱟᱜᱼᱟ ᱥᱮ?
ᱦᱮᱸ ᱜᱚᱝᱠᱮ ᱡᱚᱢ ᱦᱳᱭᱠᱟᱱᱟ ᱱᱚᱜᱼᱚᱭ ᱫᱩᱲᱩᱵ ᱜᱤᱨᱟᱹᱣ ᱦᱳᱭ ᱠᱟᱱᱟ
ᱦᱳᱭ ᱦᱳᱭ ᱚ ᱟᱹᱞᱤᱧ ᱦᱚᱸ ᱱᱮᱜᱮ ᱱᱮᱜ ᱜᱮ ᱡᱚᱢ ᱠᱮᱫᱟᱞᱤᱧ ᱦᱟᱸᱜ ᱟᱫᱚ ᱱᱚᱜᱼᱚᱭ ᱯᱷᱤᱨᱤ ᱠᱟ ᱠᱟᱛᱮᱜ ᱦᱟᱸᱜ ᱞᱤᱧ ᱯᱷᱳᱱ ᱵᱟᱲᱟ ᱟ ᱯᱷᱳᱱ ᱠᱮᱫᱟ ᱟᱨᱠᱤ
ᱟᱪᱪᱷᱟ ᱢᱮᱱᱠᱷᱟᱱ ᱜᱚᱝᱠᱮ ᱛᱟᱦᱚᱞᱮ ᱪᱮᱫ
ᱡᱚᱢ ᱫᱚ ᱞᱟᱜᱟᱜ ᱛᱟᱭᱟ ᱜᱚᱝᱠᱮ
ᱦᱳᱭ ᱦᱳᱭ ᱦᱳᱭ ᱢᱮᱱᱠᱷᱟᱱ ᱜᱚᱝᱠᱮ ᱛᱟᱦᱚᱞᱮ ᱩᱛᱩ ᱠᱚᱫᱚ ᱪᱮᱫ ᱠᱚ ᱩᱛᱩ ᱦᱩᱭ ᱞᱮᱱᱟ?
ᱩᱛᱩ ᱫᱚ ᱦᱟᱸᱜ ᱱᱤᱛᱳᱜ ᱫᱚᱻ ᱱᱚᱣᱟ ᱟᱹᱞᱩ ᱫᱟᱹᱞ ᱠᱚ ᱚᱱᱟ ᱟᱲᱟᱜ ᱥᱟᱠᱟᱢ ᱠᱚᱜᱮ ᱩᱛᱩ ᱦᱳᱭᱱᱟ ᱦᱟᱸᱜ ᱠᱷᱟᱱ
ᱟᱪᱪᱷᱟ ᱜᱚᱝᱠᱮ ᱵᱟᱲᱜᱮ ᱠᱚᱨᱮᱱᱟᱜ ᱜᱮ ᱵᱟᱝ
ᱦᱳᱭ ᱵᱟᱲᱜᱮ ᱠᱚᱨᱮᱱᱟᱜ ᱜᱮ᱾ ᱟᱫᱚ ᱟᱵᱚ ᱫᱚ ᱪᱟᱹᱥᱤᱵᱟᱹᱥᱤ ᱦᱚᱲ ᱦᱚᱛᱮᱫ ᱛᱮ ᱦᱤᱱᱟᱹ ᱱᱤᱭᱟᱹ ᱦᱟᱸᱜ ᱨᱚᱦᱚᱭ ᱦᱩᱭ ᱟᱠᱟᱱᱟ ᱰᱟᱴᱷᱟ ᱠᱚ᱾ ᱦᱮᱸ᱾ ᱡᱷᱤᱸᱜᱟᱹ ᱠᱚ ᱨᱚᱦᱚᱭ ᱦᱩᱭ ᱟᱠᱟᱱᱟ᱾ ᱟᱫᱚ ᱱᱚᱸᱰᱮ ᱠᱷᱚᱱ ᱜᱮ ᱛᱩᱢᱟᱹᱞ ᱠᱟᱛᱮᱜ ᱦᱟᱜ ᱩᱛᱩ ᱵᱟᱲᱟ ᱫᱚ ᱦᱩᱭᱩᱜ ᱠᱟᱱᱟ ᱟᱨᱠᱤ᱾
ᱟᱪᱪᱷᱟ ᱚᱱᱟ ᱦᱚᱸ ᱱᱟᱯᱟᱭ ᱜᱮᱭᱟ ᱜᱚᱝᱠᱮ᱾
ᱦᱳᱭ ᱦᱳᱭ ᱟᱞᱮ ᱫᱚ ᱠᱟᱹᱴᱤᱡ ᱦᱟᱜ ᱪᱟᱥ ᱫᱚ ᱦᱟᱜ ᱞᱮ ᱪᱟᱥ ᱜᱚᱫᱽ ᱮᱫ ᱜᱮᱭᱟ ᱦᱟᱸᱜ ᱦᱮᱸ᱾ ᱚᱱᱟ ᱠᱮᱱᱮᱞ ᱫᱟᱜ ᱠᱚᱞᱮ ᱧᱟᱢᱮᱫ ᱛᱮ ᱦᱮᱸ ᱥᱚᱵᱡᱤ ᱠᱚᱦᱚᱸ ᱟᱨ ᱦᱩᱲᱩ ᱠᱚᱢᱟ ᱱᱚᱜᱼᱚᱭ ᱞᱟᱹᱭ ᱠᱮᱫᱽ ᱯᱮᱭᱟ ᱯᱩᱱᱟᱭᱟ ᱠᱷᱮᱛ ᱠᱚᱫᱚ ᱦᱟᱸᱜ ᱞᱮ ᱪᱩᱠᱟᱹᱣ ᱟᱠᱟᱫᱼᱟ᱾ ᱦᱮᱸ ᱪᱟᱸᱫᱳ ᱵᱚᱸᱜᱟ ᱫᱚᱭ ᱡᱟᱹᱲᱤ ᱟᱵᱚᱱ ᱜᱮᱭᱟ ᱩᱱᱟᱹᱜ ᱫᱚ ᱦᱟᱸᱜ᱾ ᱵᱟᱭ ᱱᱤᱨᱢᱟᱭᱟᱣᱟ ᱪᱟᱸᱫᱚ ᱵᱚᱸᱜᱟ ᱫᱚ᱾ ᱟᱵᱚ ᱟᱵᱚ ᱠᱷᱟᱹᱛᱤᱨ ᱜᱮ ᱩᱱᱤ ᱟᱨ ᱩᱱᱤ ᱠᱷᱟᱹᱛᱤᱨ ᱜᱮ ᱟᱵᱚ ᱢᱮᱱᱟᱜ ᱟᱠᱟᱫ ᱵᱚᱱᱟ᱾
ᱦᱳᱭ ᱜᱚᱢᱠᱮ ᱠᱚᱭᱚᱜ ᱫᱚᱭ ᱠᱚᱭᱚᱜ ᱟᱵᱚᱱ ᱜᱮᱭᱟᱭ ᱦᱳᱭᱛᱚ᱾
ᱦᱳᱭ ᱠᱚᱭᱚᱜ ᱟᱵᱚᱱ ᱜᱮᱭᱟ ᱱᱟᱥᱮᱱᱟᱜ ᱦᱚᱸ᱾ ᱢᱟᱱᱮ ᱥᱮᱨᱢᱟ ᱯᱩᱨᱟᱹᱜ ᱞᱮᱠᱟ ᱪᱟᱥ ᱫᱚᱭ ᱪᱟᱥ ᱦᱚᱪᱚ ᱵᱚᱱ ᱜᱮᱭᱟ ᱦᱟᱸᱜ᱾
ᱦᱮᱸ ᱦᱮᱸ ᱛᱟᱦᱚᱞᱮ ᱜᱚᱝᱠᱮ ᱪᱟᱥ ᱠᱚᱫᱚ ᱛᱟᱦᱚᱞᱮ ᱪᱮᱫ ᱞᱮᱠᱟ? ᱢᱟᱱᱮ ᱚᱲᱟᱜ ᱨᱮ ᱡᱚᱢ ᱵᱟᱲᱟ ᱞᱮᱠᱷᱟ ᱜᱮ ᱵᱟᱲᱜᱮ ᱠᱚᱨᱮ ᱨᱚᱦᱚᱭ ᱥᱮ
ᱟᱫᱚ ᱤᱭᱟᱹ ᱵᱟᱲᱜᱮ ᱠᱚᱨᱮ ᱦᱚᱸ ᱱᱚᱝᱠᱟ ᱦᱮᱸ ᱚᱲᱟᱜ ᱠᱚᱨᱮ ᱦᱚᱸ ᱟᱞᱚ ᱟᱱᱟᱴ ᱟᱞᱚ ᱯᱟᱲᱟᱜ ᱢᱟ ᱟᱨ ᱚᱱᱟ ᱥᱟᱶᱛᱮ ᱠᱟᱹᱴᱤᱡ ᱵᱟᱹᱲᱛᱤ ᱜᱚᱫᱽ ᱞᱮᱱᱠᱷᱟᱱ ᱫᱚ ᱵᱟᱡᱟᱨ ᱠᱚ ᱠᱚᱛᱮ ᱵᱚᱱ ᱤᱫᱤ ᱜᱚᱫᱟ ᱦᱟᱸᱜ ᱠᱷᱟᱱ ᱦᱳᱭ᱾
ᱦᱳᱭ ᱜᱚᱢᱠᱮ ᱦᱳᱭ ᱚᱱᱟ ᱦᱚᱸ ᱱᱟᱯᱟᱭ ᱠᱟᱛᱷᱟ ᱠᱟᱱ ᱜᱮᱭᱟ᱾
ᱦᱮᱸ ᱱᱟᱯᱟᱭᱟᱭ ᱜᱮ ᱱᱤᱛᱚᱜᱫᱚ᱾ ᱩᱱᱟᱹᱜ ᱦᱟᱸᱜ ᱟᱱᱟᱴ ᱫᱚ ᱦᱟᱸᱜ ᱵᱟᱹᱱᱩᱜ ᱟᱠᱟᱫ ᱞᱮᱭᱟ ᱟᱞᱮ ᱫᱚ ᱚᱱᱠᱟ ᱪᱟᱥ ᱵᱟᱲᱟ ᱠᱷᱟᱹᱛᱤᱨ ᱛᱮ᱾
ᱟᱪᱪᱷᱟ ᱛᱚᱵᱮ ᱛᱟᱦᱚᱞᱮ ᱵᱟᱡᱟᱨ ᱠᱚᱨᱮ ᱤᱫᱤ ᱨᱮᱦᱚᱸ ᱛᱚ ᱠᱩᱲᱟᱹᱭ ᱫᱚ ᱧᱟᱢᱚᱜ ᱜᱮᱭᱟ ᱡᱟᱦᱟᱸ ᱛᱤᱱᱟᱹᱜ ᱜᱮ ᱠᱟᱹᱣᱰᱤ ᱠᱚ ᱟᱨᱡᱟᱣ ᱡᱚᱝᱚᱜᱼᱟ᱾
ᱦᱳᱭ ᱦᱳᱭ ᱵᱟᱡᱟᱨ ᱠᱚᱨᱮ ᱤᱫᱤ ᱞᱮᱠᱷᱟᱱ ᱫᱚ ᱟᱸ ᱟᱨᱡᱟᱣ ᱫᱚ ᱟᱨᱡᱟᱜ ᱜᱮᱭᱟ ᱠᱟᱹᱣᱰᱤ ᱫᱚ ᱤᱱᱠᱟᱹ ᱫᱚ ᱟᱨᱠᱤ ᱚᱲᱟᱜ ᱨᱮᱱᱟᱜ ᱥᱚᱝᱥᱟᱨ ᱪᱟᱞᱟᱜ ᱞᱮᱠᱟ ᱫᱚ ᱫᱚᱢᱮ ᱵᱟᱹᱲ ᱵᱟᱝ ᱟᱨᱠᱤ ᱥᱚᱝᱥᱟᱨ ᱨᱮ ᱟᱱᱟᱴ ᱟᱞᱚ ᱯᱟᱲᱟᱜ ᱞᱮᱠᱟ ᱦᱩᱭᱩᱜᱼᱟ ᱟᱨᱠᱤ᱾ ᱡᱮ ᱱᱚᱝᱠᱟ ᱥᱚᱵᱽᱡᱤ ᱟᱹᱠᱷᱨᱤᱧ ᱠᱟᱛᱮᱜ ᱦᱟᱸᱜ ᱵᱚᱱ ᱤᱭᱟᱹᱭᱫᱟ ᱟᱸᱜ ᱡᱟᱦᱟᱸ ᱠᱚ ᱞᱟᱹᱭᱟ ᱮᱠᱟᱣᱩᱱᱴ ᱠᱚᱨᱮ ᱵᱚᱱ ᱡᱚᱢᱟᱭᱟ ᱚᱝᱠᱟ ᱩᱱᱟᱹᱜ ᱫᱷᱟᱹᱵᱤᱡᱽ ᱫᱚ ᱵᱟᱝ᱾ ᱳᱭ ᱵᱩᱞᱩᱝ ᱥᱩᱱᱩᱢ ᱟᱨᱚ ᱞᱩᱜᱽᱲᱤᱡ ᱞᱟᱯᱚ ᱠᱚ ᱢᱮᱱᱟᱜ ᱛᱟᱵᱚᱱᱟ ᱟᱵᱚᱣᱟᱜ ᱫᱚ ᱟᱨᱚ ᱥᱮᱨᱢᱟᱨ ᱨᱮ ᱟᱹᱰᱤᱜᱟᱱ ᱯᱚᱨᱚᱵᱽ ᱯᱩᱱᱟᱹᱭ ᱜᱮ ᱢᱮᱱᱟᱜ ᱛᱟᱵᱚᱱᱟ ᱦᱟᱸᱜ ᱠᱷᱟᱱ᱾ ᱚᱱᱟ ᱠᱚ ᱟᱨᱠᱤ ᱟᱱᱟᱴ ᱵᱟᱝ ᱯᱟᱲᱟᱜᱼᱟ᱾
ᱥᱟᱱᱛᱟᱲ ᱦᱚᱯᱚᱱ ᱠᱚᱣᱟᱜ ᱫᱚ ᱯᱚᱨᱚᱵᱽ ᱠᱚᱫᱚ ᱞᱟᱹᱴᱩ ᱞᱟᱹᱴᱩ ᱯᱚᱨᱚᱵᱽ ᱜᱮ ᱢᱮᱱᱟᱜ ᱛᱟᱵᱚᱱ ᱫᱚ᱾
ᱦᱳᱭ ᱦᱳᱭ ᱦᱳᱭ᱾
ᱜᱚᱢᱠᱮ ᱛᱟᱦᱚᱞᱮ ᱱᱮᱜ-ᱮ ᱛᱚ ᱟᱢᱵᱟᱵᱚᱛᱤ ᱠᱚ ᱛᱟᱵᱽ ᱮᱱᱟ
ᱦᱳᱭ ᱦᱳᱭ ᱦᱟᱞᱮ ᱦᱟᱞᱮ ᱜᱮ ᱟᱢᱵᱟᱵᱚᱛᱤ ᱫᱚ ᱛᱟᱵ ᱟᱠᱟᱱ ᱛᱟᱵᱚᱱᱟ ᱦᱟᱸᱜ ᱠᱷᱟᱱ᱾
ᱦᱳᱭ ᱦᱳᱭ ᱢᱮᱱᱠᱷᱟᱱ ᱟᱢᱵᱟᱵᱚᱛᱤ ᱠᱚᱫᱚ ᱛᱟᱦᱚᱞᱮ ᱪᱮᱫ ᱞᱮᱠᱟ ᱢᱟᱱᱟᱣ ᱦᱩᱭᱱᱟ?
ᱦᱳᱭ ᱟᱢᱵᱟᱵᱚᱛᱤ ᱫᱚ ᱡᱟᱣ ᱥᱮᱨᱢᱟ ᱞᱮᱠᱟᱜᱮ ᱱᱮᱥ ᱦᱚᱸ ᱢᱟᱱᱟᱣ ᱦᱩᱭ ᱠᱟᱱᱟ ᱦᱟᱸᱜ ᱠᱷᱟᱱ᱾ ᱦᱮᱸ ᱱᱤᱭᱟᱹ ᱵᱟᱨ ᱢᱟ ᱠᱟᱱᱴᱷᱟᱲ ᱠᱚᱢᱟ ᱦᱟᱸᱜ ᱵᱷᱟᱜᱤ ᱜᱮ ᱡᱚᱮ ᱠᱟᱱ ᱛᱟᱵᱚᱱ? ᱚᱱᱟ ᱞᱟᱹᱭᱛᱮ ᱟᱫᱚ ᱟᱢᱵᱟ ᱯᱚᱛᱤ ᱢᱟ ᱠᱟᱱᱴᱷᱟᱲ ᱠᱷᱟᱹᱡᱟᱹᱲᱤ ᱜᱮ ᱛᱟᱵᱚᱱ ᱟᱨ ᱥᱟᱶᱛᱮ ᱥᱩᱠᱨᱤ ᱡᱤᱞ ᱯᱤᱴᱷᱟᱹ ᱦᱟᱸᱜ ᱦᱳᱭ᱾ ᱟᱨ ᱚᱲᱟᱜ ᱨᱮ ᱫᱩᱞ ᱪᱚᱰᱚᱨ ᱵᱟᱠᱷᱨᱟ ᱡᱟᱦᱟᱸ ᱦᱟᱺᱰᱤ ᱯᱟᱹᱨᱣᱟᱹ ᱠᱚᱵᱚᱱ ᱫᱚᱦᱚ ᱚᱱᱟ ᱠᱚᱫᱚ ᱨᱟᱱ ᱞᱮᱠᱟ ᱫᱚ ᱦᱟᱸᱜ ᱧᱩ ᱵᱟᱲᱟ ᱦᱩᱭ ᱠᱟᱱ ᱜᱮᱭᱟ ᱟᱨ ᱱᱚᱣᱟ ᱠᱚᱦᱚᱸ ᱡᱟᱹᱥᱛᱤ ᱜᱚᱫᱚᱜ ᱠᱟᱱ ᱜᱮᱭᱟ ᱦᱟᱸᱜ ᱧᱩᱼᱧᱩ ᱛᱮ ᱦᱳᱭ᱾
ᱟᱪᱪᱷᱟ ᱱᱟᱯᱟᱭ ᱠᱟᱛᱷᱟ ᱜᱮᱵᱤᱱ ᱞᱟᱹᱭ ᱟᱠᱟᱫᱟ᱾
ᱦᱳᱭ ᱦᱳᱭ ᱟᱯᱮ ᱥᱮᱱ ᱜᱮ ᱪᱮᱫ ᱞᱮᱠᱟ ᱯᱮ ᱢᱟᱱᱟᱣ ᱠᱮᱫ ᱛᱟᱵᱚᱱᱟ ᱱᱚᱣᱟ ᱟᱵᱚᱣᱟᱜ ᱟᱢᱵᱟᱵᱚᱛᱤ? ᱯᱟᱛᱟᱣ ᱤᱭᱟᱹ ᱟᱨᱠᱤ ᱯᱚᱨᱚᱵᱽ ᱫᱚ ᱦᱟᱸᱜ
ᱵᱟᱝᱟ ᱜᱚᱢᱠᱮ ᱟᱢᱵᱟᱵᱚᱛᱤ ᱫᱚ ᱢᱟᱱᱟᱣ ᱫᱚ ᱢᱟᱱᱟᱣ ᱦᱩᱭᱮᱱ ᱜᱮᱭᱟ᱾ ᱵᱟᱡᱟᱨ ᱠᱚᱨᱮᱱᱟᱜ ᱠᱤᱨᱤᱧ ᱵᱟᱲᱟ ᱠᱟᱛᱮᱫ ᱜᱮ ᱚᱱᱠᱟ ᱡᱮ ᱫᱟᱨᱮ ᱠᱚᱦᱚᱸ ᱥᱮ ᱪᱮᱫᱽᱠᱟ ᱩᱞ ᱠᱚᱦᱚᱸ ᱥᱮ ᱠᱟᱱᱴᱷᱟᱲ ᱠᱚᱦᱚᱸ ᱚᱱᱠᱟ ᱫᱚ ᱵᱟᱹᱱᱩᱜ ᱛᱟᱞᱮ ᱜᱮᱭᱟ᱾
ᱦᱳᱭ ᱦᱳᱭ ᱦᱮᱸ ᱟᱫᱚ ᱱᱤᱛᱚᱜ ᱫᱚ ᱠᱤᱨᱤᱧ ᱫᱟᱨᱮ ᱠᱚᱦᱚᱸ ᱧᱟᱢᱚᱜ ᱠᱟᱱᱟ ᱠᱟᱱᱟ ᱜᱚᱝᱠᱮ ᱟᱫᱚ ᱚᱱᱟ ᱠᱤᱨᱤᱧ ᱠᱤᱨᱤᱧ ᱠᱟᱛᱟ ᱠᱤᱨᱤᱧ ᱠᱟᱛᱮ ᱟᱨᱠᱤ ᱨᱚᱦᱚᱭ ᱠᱟᱛᱟ ᱵᱚᱱ ᱯᱮ ᱦᱳᱭ ᱟᱨ ᱡᱟᱦᱟᱸ ᱠᱤᱨᱤᱧ ᱟᱹᱜᱩ ᱦᱩᱭ ᱞᱮᱱ ᱚᱱᱟ ᱠᱷᱚᱱ ᱦᱚᱸ ᱪᱟᱨᱟ ᱫᱚ ᱦᱟᱸᱜ ᱩᱛᱟᱹᱨᱟᱹᱜ ᱜᱮᱭᱟ ᱦᱟᱸᱜ ᱠᱷᱟᱱ ᱢᱤᱫᱵᱟᱨ ᱚᱱᱟᱠᱚᱜᱮ ᱠᱟᱹᱴᱤᱡ ᱵᱚᱱ ᱵᱟᱜᱟᱣ ᱵᱟᱲᱟ ᱞᱮᱠᱷᱟᱱ ᱫᱚ ᱦᱟᱸᱜ ᱩᱱᱟᱹᱜ ᱟᱱᱟᱴ ᱨᱮᱫᱚ ᱦᱟᱸᱜ ᱵᱟᱵᱚᱱ ᱧᱩᱨᱩᱜ-ᱟ ᱟᱨᱠᱤ
ᱦᱳᱭ ᱦᱳᱭ ᱢᱮᱱᱠᱷᱟᱱ ᱜᱚᱝᱠᱮ ᱛᱟᱦᱚᱞᱮ ᱩᱞ ᱫᱟᱨᱮ ᱠᱚ ᱠᱟᱱᱴᱷᱟᱲ ᱫᱟᱨᱮ ᱠᱚᱫᱚ ᱡᱟᱹᱥᱛᱤ ᱜᱮᱭᱟ ᱵᱟᱝ
ᱦᱮᱸ
ᱞᱟᱹᱭ ᱫᱟᱞᱤᱧ ᱩᱞ ᱫᱟᱨᱮ ᱠᱟᱱᱴᱷᱟᱲ ᱫᱟᱨᱮ ᱱᱚᱣᱟ ᱠᱚᱫᱚ ᱡᱟᱹᱥᱛᱤ ᱜᱮᱭᱟ ᱵᱟᱝ ᱟᱯᱮ ᱥᱮᱱ ᱫᱚ
ᱦᱳᱭ ᱦᱳᱭ ᱱᱚᱛᱮ ᱫᱚ ᱡᱟᱥᱛᱤ ᱵᱚᱞᱛᱮ ᱦᱮᱸ ᱯᱨᱚᱛᱤᱴᱤ ᱢᱤᱫᱴᱮᱱ ᱟᱨᱠᱤ ᱚᱲᱟᱜ ᱨᱮ ᱮᱸ ᱢᱮᱱᱟᱜ ᱟᱠᱟᱫ ᱜᱮᱭᱟ ᱵᱟᱨᱭᱟ ᱯᱮᱭᱟ ᱠᱟᱛᱮᱜ ᱢᱮᱱᱟᱜ ᱛᱟᱠᱚ ᱜᱮᱭᱟ᱾ ᱛᱟᱯᱚᱨᱮ ᱢᱟᱱᱮ ᱠᱟᱱᱴᱷᱟᱲ ᱫᱟᱨᱮ ᱠᱚᱨᱮᱱᱟᱜ ᱚᱵᱷᱟᱵᱽ ᱫᱚ ᱵᱟᱹᱱᱩᱜ ᱠᱟᱫᱟ ᱦᱟᱸᱜ ᱟᱞᱮ ᱫᱚ ᱟᱞᱮ ᱡᱚᱢ ᱡᱚᱢ ᱛᱮ ᱰᱷᱮᱨᱚᱜ ᱜᱮᱭᱟ ᱚᱱᱟ ᱦᱚᱸ ᱵᱟᱡᱟᱨ ᱥᱮᱱ ᱠᱚᱞᱮ ᱤᱫᱤ ᱜᱚᱫ ᱜᱮᱭᱟ᱾
ᱟᱪᱪᱷᱟ ᱢᱮᱱᱠᱷᱟᱱ ᱜᱚᱝᱠᱮ ᱛᱟᱦᱚᱞᱮ ᱡᱚ ᱵᱤᱞᱤ ᱠᱚᱢᱟ ᱠᱟᱛᱷᱟ ᱠᱚ ᱦᱩᱭᱮᱱ ᱜᱮᱭᱟ ᱢᱮᱱᱠᱷᱟᱱ ᱛᱟᱦᱚᱞᱮ ᱵᱤᱨ ᱵᱩᱨᱩ ᱠᱚᱨᱮ ᱦᱚᱸ ᱛᱚ ᱟᱹᱰᱤ ᱜᱟᱱ ᱜᱮ ᱡᱚ ᱵᱤᱞᱤ ᱠᱚ ᱧᱟᱢᱚᱜ ᱜᱮᱭᱟ? ᱢᱮᱱᱠᱷᱟᱱ ᱵᱤᱨᱼᱵᱩᱨᱩ ᱠᱚᱨᱮᱱᱟᱜ ᱡᱚ ᱵᱤᱞᱤ ᱠᱚᱫᱚ ᱪᱮᱫ ᱠᱚᱵᱤᱱ ᱡᱚᱢ ᱞᱮᱜᱟᱣ ᱠᱟᱜ-ᱟ?
ᱪᱮᱫ ᱞᱮᱠᱟ
ᱞᱟᱹᱭ ᱫᱟᱞᱤᱧ ᱡᱚ ᱵᱤᱞᱤ ᱠᱚᱨᱮᱱᱟᱜ ᱠᱟᱛᱷᱟ ᱡᱚᱠᱷᱚᱱ ᱦᱮᱡ ᱮᱱ ᱜᱮᱭᱟ᱾
ᱦᱳᱭ
ᱢᱮᱱᱠᱷᱟᱱ ᱵᱤᱨ ᱵᱩᱨᱩ ᱨᱮᱱᱟᱜ ᱡᱚᱼᱵᱤᱞᱤ ᱠᱚᱫᱚ ᱛᱤᱱᱟᱹᱜ ᱜᱟᱱ ᱪᱮᱫ? ᱠᱩᱧ ᱡᱚᱢ ᱵᱟᱲᱟ ᱣᱟᱠᱟᱫ-ᱟ
ᱦᱮᱸ ᱵᱤᱨ ᱵᱩᱨᱩ ᱠᱚᱨᱮᱱᱟᱜ ᱫᱚᱞᱤᱧ ᱡᱚᱢ ᱫᱚᱞᱤᱧ ᱡᱚᱢ ᱟᱠᱟᱫ ᱜᱮᱭᱟ ᱱᱚᱣᱟ ᱛᱮᱨᱮᱞ ᱛᱟᱨᱚ ᱛᱟᱨᱯᱚᱨᱮ ᱟᱹᱵᱤᱱᱟᱜ ᱥᱚᱥᱚ ᱦᱮᱸ ᱵᱷᱩᱸᱰᱨᱩ, ᱡᱚᱢ ᱟᱠᱟᱫ ᱜᱮᱭᱟᱞᱤᱧ᱾ ᱟᱨ ᱱᱚᱣᱟ ᱤᱭᱟᱹ ᱢᱟ ᱢᱮᱱᱟᱜ ᱠᱟᱫ ᱜᱮᱭᱟ ᱵᱟᱲᱮ ᱵᱤᱞᱤ ᱢᱟ
ᱦᱳᱭ ᱦᱳᱭ
ᱡᱚᱢ ᱦᱩᱭ ᱟᱠᱟᱱ ᱜᱮᱭᱟ ᱟᱯᱮ ᱥᱮᱱ ᱫᱚ ᱵᱤᱨ ᱵᱩᱨᱩ ᱫᱚ ᱛᱤᱱᱟᱹᱜ ᱟᱸᱴ ᱢᱮᱱᱟᱜ ᱟᱠᱟᱫᱟ?
ᱜᱚᱢᱠᱮ ᱵᱤᱨᱵᱩᱨᱩ ᱢᱟ ᱫᱚᱢᱮ ᱡᱟᱹᱥᱛᱤ ᱫᱚ ᱵᱟᱝ ᱜᱮ᱾ ᱢᱮᱱᱠᱷᱟᱱ ᱜᱟᱡᱟᱲ ᱫᱚ ᱠᱟᱹᱴ ᱠᱟᱹᱴᱤᱡ ᱞᱮ ᱜᱟᱡᱟᱲ ᱜᱮᱭᱟ ᱫᱚᱵᱮ ᱴᱟᱺᱰᱤ ᱦᱚᱸ ᱵᱟᱞᱮ ᱞᱟᱹᱭᱚᱜᱼᱟ
ᱦᱳᱭ ᱦᱳᱭ ᱟᱫᱚ ᱚᱱᱟ ᱡᱟᱦᱟᱸ ᱚᱱᱟ ᱵᱤᱨ ᱨᱮᱱᱟᱜ ᱫᱟᱨᱮ ᱠᱚᱫᱚ ᱵᱟᱹᱱᱩᱜ ᱠᱟᱫᱟ ᱦᱟᱸᱜ ᱠᱷᱟᱱ ᱨᱚᱦᱚᱭ ᱫᱟᱨᱮ ᱠᱚ ᱜᱮ ᱛᱤᱱᱟᱹᱜ ᱜᱟᱱ ᱯᱮ ᱜᱟᱡᱟᱲ ᱠᱟᱱᱟ?
ᱦᱳᱭ ᱦᱳᱭ
ᱟᱞᱮ ᱫᱚ ᱜᱚᱝᱠᱮ ᱵᱟᱲᱜᱮ ᱫᱩᱣᱟᱹᱨ ᱠᱷᱚᱱ ᱫᱚ ᱵᱤᱨ ᱛᱟᱞᱮ
ᱟᱪᱪᱷᱟ
ᱦᱳᱭ ᱤᱭᱟᱹ ᱛᱟᱦᱚᱞᱮ ᱜᱚᱝᱠᱮ ᱵᱤᱨ ᱵᱩᱨᱩ ᱥᱮᱱᱟᱜ ᱠᱟᱛᱷᱟ ᱡᱚᱠᱷᱚᱱ ᱨᱟᱠᱟᱵ ᱮᱱᱟ ᱞᱟᱹᱭᱮᱜ-ᱟ ᱞᱤᱧ ᱱᱚᱣᱟ ᱮ ᱯᱩᱴᱠᱟᱹ ᱩᱫ ᱠᱚᱫᱚ ᱵᱤᱱ ᱡᱚᱢ ᱵᱟᱲᱟ ᱟᱠᱟᱫ ᱠᱚᱜᱮᱭᱟ ᱥᱮ ᱵᱟᱝ?
ᱦᱳᱭ ᱜᱚᱝᱠᱮ ᱡᱚᱢ ᱵᱟᱲᱟ ᱦᱩᱭ ᱟᱠᱟᱱ ᱜᱮᱭᱟ ᱯᱩᱴᱠᱟᱹ ᱩᱫ, ᱚᱱᱟ ᱠᱚᱫᱚᱞᱮ ᱡᱚᱢ ᱵᱟᱲᱟ ᱟᱠᱟᱫ ᱜᱮᱭᱟ᱾
ᱡᱚᱵᱮᱱ ᱡᱚᱢ ᱟᱠᱟᱫ ᱠᱚᱣᱟ ᱥᱮ ᱵᱟᱝ?
ᱦᱮᱸ ᱜᱚᱝᱠᱮ ᱯᱩᱴᱠᱟᱹ ᱞᱮᱴᱚ ᱫᱚᱞᱤᱧ ᱡᱚᱢ ᱟᱠᱟᱫᱟ ᱟᱹᱰᱤ ᱥᱮᱵᱮᱞ ᱜᱮ
ᱟᱞᱮ ᱟᱞᱮ ᱥᱮᱱ ᱢᱟ ᱜᱚᱝᱠᱮ ᱮᱛᱚᱢ ᱯᱩᱴᱠᱟᱹ ᱟᱨ ᱱᱩᱠᱩ ᱤᱭᱟᱹ ᱨᱮᱱ ᱦᱟ ᱦᱟ ᱦᱟᱠᱩ ᱱᱮᱛᱟᱨ ᱨᱮᱱ ᱱᱩᱠᱩ ᱡᱟᱦᱟᱸᱭ ᱠᱟᱹᱴᱤᱡ ᱦᱟᱹᱠᱩ ᱟᱨᱠᱤ ᱡᱟᱦᱟᱸᱭ ᱱᱩᱠᱩ ᱤᱭᱟᱹ ᱵᱚᱱ ᱢᱮᱛᱟ ᱠᱚᱣᱟ ᱯᱩᱛᱤ ᱦᱟᱹᱠᱩ ᱵᱚᱱ ᱢᱮᱛᱟ ᱠᱚᱣᱟ ᱞᱟᱫ ᱞᱮᱠᱷᱟᱱ ᱢᱟᱞᱮ ᱫᱚ, ᱯᱷᱩᱴᱠᱟᱹ ᱟᱨ ᱞᱟᱫ ᱠᱚᱣᱟ ᱛᱟᱦᱚᱞᱮ ᱠᱷᱟᱱ ᱫᱚ ᱮᱢᱚᱱ ᱵᱤᱱ ᱡᱚᱢᱟ ᱯᱩᱱ ᱢᱚᱬᱮ ᱫᱷᱟᱣ ᱫᱟᱠᱟ ᱵᱤᱱ ᱡᱚᱢᱟ ᱚᱱᱟ ᱛᱮᱜᱮ᱾
ᱟᱪᱪᱷᱟ ᱛᱟᱦᱚᱞᱮ ᱵᱤᱨ ᱵᱩᱨᱩ ᱠᱚᱨᱮᱱᱟᱜ ᱫᱚᱵᱤᱱ ᱡᱚᱢ ᱵᱟᱲᱟ ᱟᱠᱟᱫ ᱜᱮᱭᱟ ᱵᱟᱝ ᱡᱚᱼ ᱵᱤᱞᱤ ᱠᱚ ᱥᱟᱶᱛᱮ ᱳᱫ ᱯᱩᱴᱠᱟᱹ ᱱᱚᱣᱟ ᱠᱚᱫᱚ ᱵᱤᱱ
ᱦᱳᱭ ᱦᱳᱭ ᱵᱩᱨᱩ ᱯᱩᱴᱠᱟᱹ ᱦᱮᱸ ᱡᱚᱢ ᱵᱟᱲᱟ ᱦᱩᱭ ᱟᱠᱟᱱ ᱜᱮᱭᱟ
ᱟᱪᱪᱷᱟ ᱢᱮᱱᱠᱷᱟᱱ ᱜᱚᱢᱠᱮ ᱵᱤᱨ ᱵᱩᱨᱩ ᱨᱮᱱᱟᱜ ᱡᱚᱠᱷᱚᱱ ᱠᱟᱛᱷᱟ ᱞᱟᱝ ᱜᱟᱞᱚᱪᱮᱫ ᱜᱮᱭᱟ ᱮᱱᱠᱷᱟᱱ ᱛᱟᱦᱚᱞᱮ ᱟᱹᱵᱤᱱ ᱡᱩᱫᱤ ᱞᱤᱧ ᱞᱟᱹᱭᱟ ᱵᱤᱨ ᱵᱩᱨᱩ ᱱᱚᱜᱼᱚᱭ ᱡᱮ ᱟᱵᱚ ᱵᱚᱱ ᱢᱟᱜ ᱥᱟᱯᱷᱟᱭᱮᱫᱟ ᱥᱮ ᱪᱮᱫᱠᱟ ᱫᱷᱚᱨᱟᱣ ᱫᱟᱵᱚᱱ ᱱᱚᱣᱟ ᱠᱚ ᱤᱫᱤ ᱠᱟᱛᱮᱫ ᱫᱚ ᱪᱮᱫᱠᱟ ᱵᱤᱱ ᱞᱟᱹᱭ ᱦᱚᱪᱚᱭᱟ
ᱦᱩᱸ ᱚᱱᱟ ᱦᱳᱭ ᱱᱟᱯᱟᱭ ᱜᱮ
ᱢᱮᱱ ᱞᱮᱠᱷᱟᱱ ᱧᱮᱞᱚᱜᱚᱜᱼᱟ, ᱵᱤᱨ ᱵᱩᱨᱩ ᱨᱮᱦᱚᱸ ᱛᱚ ᱱᱟᱱᱟ ᱦᱩᱱᱟᱹᱨ ᱪᱮᱸᱬᱮ ᱪᱩᱯᱲᱩᱫ ᱠᱚᱠᱚ ᱛᱟᱦᱮᱱ ᱜᱮᱭᱟ ᱥᱮ ᱜᱚᱝᱠᱮ
ᱮᱱᱠᱷᱟᱱ ᱡᱩᱫᱤ ᱵᱚᱱ ᱫᱷᱚᱨᱟᱣᱟ ᱥᱮ ᱪᱮᱫᱠᱟ ᱢᱟᱜ ᱥᱟᱯᱷᱟ ᱤᱫᱤᱭᱟᱵᱚᱱ ᱢᱮᱱᱠᱷᱟᱱ ᱩᱱᱠᱩ ᱦᱚᱸ ᱟᱹᱰᱤ ᱦᱟᱨᱠᱮᱛ ᱥᱟᱥᱮᱛ ᱨᱮᱵᱚᱱ ᱧᱩᱨ ᱠᱚᱣᱟ᱾
ᱟᱵᱚ ᱢᱟᱹᱱᱢᱤ ᱡᱤᱭᱚᱱ ᱢᱟ ᱦᱟᱨᱠᱮᱛ ᱥᱟᱥᱮᱛ ᱢᱟ ᱢᱮᱱᱟᱜ ᱟᱠᱟᱫ ᱜᱮ
ᱦᱳᱭ ᱦᱳᱭ ᱦᱳᱭ ᱜᱚᱢᱠᱮ ᱛᱟᱦᱚᱞᱮ ᱳᱭ ᱵᱤᱨ ᱵᱩᱨᱩ ᱨᱮᱫᱚ ᱟᱹᱰᱤ ᱜᱟᱱ ᱪᱮᱸᱬᱮ ᱪᱩᱯᱲᱩᱫ ᱠᱚ ᱛᱟᱦᱮᱱᱟ ᱛᱚ ᱛᱟᱦᱚᱞᱮ ᱧᱮᱞ ᱵᱟᱲᱟ ᱠᱚᱜ ᱜᱮᱭᱟ ᱵᱮᱱ ᱦᱚᱭᱛᱚ᱾
ᱦᱳᱭ ᱧᱮᱞ ᱦᱳᱭ ᱠᱟᱱ ᱜᱮᱭᱟ᱾ ᱟᱨ ᱵᱤᱨ ᱵᱩᱨᱩ ᱫᱚ ᱩᱱᱠᱩ ᱞᱟᱹᱜᱤᱫ ᱜᱮ ᱠᱟᱱᱟ ᱪᱮᱸᱬᱮ ᱪᱤᱯᱲᱩᱫ ᱠᱚ ᱞᱟᱹᱜᱤᱫ ᱠᱟᱱ ᱜᱮᱭᱟ ᱵᱤᱨ ᱵᱩᱨᱩ ᱫᱚ᱾ ᱦᱮᱸ ᱡᱤᱵᱽ ᱡᱤᱭᱟᱹᱞᱤ ᱪᱮᱸᱬᱮ ᱪᱤᱯᱲᱩᱫ ᱱᱩᱝᱠᱩ ᱠᱚ ᱞᱟᱹᱜᱤᱫ ᱜᱮ᱾
ᱦᱳᱭ ᱜᱚᱝᱠᱮ ᱦᱳᱭ ᱩᱱᱠᱩ ᱵᱟᱝᱠᱷᱟᱱ ᱦᱚᱸ ᱪᱮᱦᱨᱟ ᱧᱚᱜ ᱫᱚ ᱵᱟᱵᱚᱱ ᱧᱮᱞᱟ ᱥᱮ ᱵᱤᱨ ᱵᱩᱨᱩ ᱠᱚᱦᱚᱸ
ᱦᱳᱭ ᱦᱳᱭ
ᱢᱮᱱᱠᱷᱟᱱ ᱜᱚᱢᱠᱮ ᱛᱟᱦᱚᱞᱮ ᱵᱤᱨᱼᱵᱩᱨᱩ ᱠᱚᱨᱮᱫ ᱟᱯᱮ ᱥᱮᱱ ᱫᱚ ᱪᱮᱫ ᱞᱮᱠᱟ ᱢᱟᱨᱟᱫ ᱠᱚᱫᱚ ᱢᱮᱱᱟᱜ ᱠᱚᱜᱮᱭᱟ ᱥᱮ ᱵᱟᱹᱱᱩᱜ ᱠᱚᱣᱟ
ᱦᱮᱸ ᱢᱟᱨᱟᱫ ᱠᱚᱫᱚ ᱢᱮᱱᱟᱜ ᱠᱚ ᱜᱮᱭᱟ ᱫᱚᱢᱮ ᱡᱟᱹᱥᱛᱤ ᱟᱞᱮ ᱥᱮᱫ ᱢᱟᱨᱟᱜ ᱦᱮᱸ ᱢᱟᱨᱟᱜ, ᱦᱚᱨᱤᱱ, ᱵᱤᱨ ᱥᱩᱠᱨᱤ, ᱠᱩᱞᱟᱹᱭ, ᱨᱩᱸᱰᱟᱹ ᱦᱮᱸ ᱛᱩᱭᱩ ᱮᱱᱮᱡ ᱡᱷᱚᱛᱚ ᱠᱚᱜᱮ ᱢᱮᱱᱟᱜ ᱠᱚᱣᱟ ᱟᱞᱮ ᱥᱮᱫ ᱫᱚ ᱦᱮᱸ ᱟᱞᱮ ᱫᱚ ᱥᱮᱸᱫᱽᱨᱟ ᱠᱚᱦᱚᱸ ᱞᱮ ᱪᱟᱞᱟᱜ ᱜᱮᱭᱟ᱾
ᱟᱪᱪᱷᱟ ᱜᱚᱝᱠᱮ ᱛᱟᱦᱚᱞᱮ ᱥᱮᱸᱫᱽᱨᱟ ᱠᱚᱫᱚ ᱵᱤᱱ ᱥᱮᱱ ᱵᱟᱲᱟ ᱠᱟᱱ ᱜᱮᱭᱟ ᱥᱮ
ᱦᱳᱭ ᱦᱳᱭ ᱥᱮᱱᱚᱜ ᱵᱟᱲᱟ ᱦᱩᱭ ᱠᱟᱱᱟ ᱡᱟᱦᱟᱸ ᱦᱮᱸ ᱵᱟᱹᱭᱥᱟᱹᱠᱷ ᱨᱮᱱᱟᱜ ᱛᱤᱱ ᱛᱟᱹᱨᱤᱠᱷ ᱨᱮ ᱦᱩᱭᱩᱜ ᱛᱟᱵᱚᱱ ᱢᱟᱨᱟᱝ ᱥᱮᱸᱫᱽᱨᱟ, ᱚᱱᱟ ᱠᱚᱦᱚᱸ ᱞᱤᱧ ᱥᱮᱱ ᱠᱟᱱᱟ ᱟᱹᱞᱤᱧ ᱫᱚ᱾ ᱥᱮᱸᱫᱽᱨᱟ ᱫᱚ ᱟᱹᱰᱤ ᱡᱟᱹᱥᱛᱤ ᱜᱮᱞᱤᱧ ᱠᱩᱥᱤᱭᱟᱜᱼᱟ ᱜᱮ
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱱᱚᱣᱟ ᱦᱚᱸ
ᱦᱳᱭ
ᱟᱵᱚᱣᱟᱜ ᱢᱟᱨᱮ ᱦᱟᱯᱲᱟᱢ ᱠᱚᱣᱟᱜ ᱡᱟᱦᱟᱸ ᱞᱮᱠᱟ ᱠᱚ ᱥᱮᱲᱟ ᱟᱹᱜᱩ ᱟᱠᱟᱫ ᱵᱚᱱᱟ ᱥᱮ ᱵᱚᱱ ᱟᱸᱡᱚᱢ ᱟᱹᱜᱩ ᱟᱠᱟᱫᱟ ᱩᱱᱠᱩᱣᱟᱜ ᱚᱱᱟ ᱟᱹᱨᱤᱪᱟᱹᱞᱤ ᱥᱟᱵ ᱫᱚᱦᱚᱸ ᱟᱹᱰᱤ ᱞᱟᱹᱴᱩ ᱠᱟᱛᱷᱟ ᱠᱟᱱ ᱜᱮᱭᱟ ᱜᱚᱝᱠᱮ
ᱮᱠᱫᱚᱢ ᱟᱫᱚᱢ ᱩᱱᱠᱩᱨᱮᱱ ᱯᱚᱝ ᱯᱚᱝᱲᱟ ᱠᱟᱱ ᱜᱮᱛᱟᱵᱚᱱᱟ ᱟᱵᱚ ᱫᱚ
ᱦᱳᱭ ᱜᱚᱝᱠᱮ ᱩᱱᱠᱩ ᱨᱮᱱ ᱜᱮᱛᱚ ᱜᱤᱫᱟᱹᱨ ᱦᱚᱯᱚᱱ ᱠᱚ ᱠᱟᱱᱟ ᱵᱚᱱ᱾
ᱦᱳᱭ ᱦᱳᱭ᱾ᱟᱫᱚ ᱩᱱᱠᱩᱣᱟᱜ ᱵᱟᱵᱚᱱ ᱥᱟᱵ ᱞᱮᱠᱷᱟᱱ ᱫᱚ ᱟᱵᱚ ᱫᱚ ᱵᱟᱭ ᱜᱟᱱᱚᱜ ᱠᱟᱱᱟ ᱦᱮᱸ
ᱵᱟᱝ ᱵᱟᱝ ᱮᱠᱫᱚᱢ ᱵᱟᱝ
ᱱᱤᱛᱳᱜ ᱟᱵᱚ ᱥᱟᱱᱛᱟᱲ ᱢᱟ ᱟᱹᱰᱤ ᱜᱟᱱ ᱜᱮ ᱵᱚᱱ ᱰᱮᱵᱷᱞᱚᱯ ᱜᱚᱫ ᱠᱟᱜᱼᱟ ᱦᱟᱸᱜ ᱟᱫᱚ ᱚᱱᱟ ᱞᱟᱹᱭᱛᱮ ᱩᱱᱠᱩᱣᱟᱜ ᱟᱫ ᱦᱚᱸ ᱦᱚᱸ ᱵᱟᱝ ᱜᱟᱱᱚᱜ ᱠᱟᱱᱟ᱾
ᱵᱟᱝ ᱜᱮ ᱜᱚᱢᱠᱮ ᱵᱟ
ᱢᱮᱱᱠᱷᱟᱱ ᱜᱚᱢᱠᱮ ᱛᱟᱦᱚᱞᱮ ᱡᱩᱫᱤ ᱥᱮᱸᱫᱽᱨᱟ ᱠᱟᱛᱷᱟ ᱠᱚ ᱵᱤᱱ ᱞᱟᱹᱭ ᱠᱮᱭᱟ ᱛᱚ᱾
ᱦᱳᱭ ᱦᱳᱭ
ᱢᱮᱱᱠᱷᱟᱱ ᱛᱟᱦᱚᱞᱮ ᱥᱮᱸᱫᱽᱨᱟ ᱠᱚᱫᱚᱵᱤᱱ ᱥᱮᱱ ᱵᱟᱲᱟ ᱟᱠᱟᱱ ᱜᱮᱭᱟ ᱦᱳᱭᱛᱚ
ᱦᱳᱭ ᱥᱮᱱ ᱥᱮᱱ
ᱡᱟᱦᱟᱸ ᱞᱮᱠᱟ ᱵᱤᱱ ᱞᱟᱹᱭ ᱠᱮᱫᱮᱜ-ᱟ ᱠᱟᱛᱷᱟ ᱨᱮ
ᱦᱳᱭ ᱥᱮᱱ ᱚᱱᱟ ᱠᱚᱫᱚ ᱟᱹᱞᱤᱧ ᱫᱚᱞᱤᱧ ᱞᱟᱹᱭ ᱫᱚ ᱟᱹᱞᱤᱧ ᱫᱚ ᱥᱮᱸᱫᱽᱨᱟ ᱠᱚᱫᱚ ᱱᱚᱣᱟ ᱟᱹᱛᱩ ᱠᱚᱨᱮ ᱠᱷᱚᱱ ᱡᱩᱫᱤ ᱦ ᱠᱚᱲᱟ ᱠᱚᱠᱚ ᱪᱟᱞᱟᱜ ᱛᱟᱞᱮ ᱠᱷᱟᱱ ᱫᱚ ᱟᱹᱞᱤᱧ ᱫᱚ ᱟᱱᱮ ᱛᱚ ᱵᱟᱝ ᱦᱟᱸᱜ ᱞᱤᱧ ᱛᱟᱭᱚᱢᱚᱜ-ᱟ ᱟᱹᱞᱤᱧ ᱫᱚ ᱢᱟᱲᱟᱝ ᱨᱮᱜᱮᱞᱤᱧ ᱛᱟᱦᱮᱱᱟ
ᱟᱪᱷᱟ ᱟᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱢᱮᱱᱠᱷᱟᱱ ᱪᱤᱞᱤ ᱱᱠᱩ ᱡᱤᱵᱽ-ᱡᱤᱭᱟᱹᱞᱤ ᱠᱚᱠᱚ ᱧᱟᱢᱚᱜ ᱜᱮᱭᱟ ᱥᱮᱠᱨᱟ ᱠᱚᱨᱮ
ᱥᱮᱸᱫᱽᱨᱟ ᱠᱚᱨᱮ ᱧᱟᱢᱚᱜ-ᱟ ᱟᱹᱰᱤ ᱜᱟᱱ ᱡᱤᱵᱽ ᱡᱤᱭᱟᱹᱞᱤ ᱠᱚ ᱧᱟᱢᱚᱜ-ᱟ
ᱟᱪᱷᱟ ᱟᱹᱞᱤᱧ ᱢᱟ ᱵᱟᱹᱞᱤᱧ ᱥᱮᱱ ᱵᱟᱲᱟ ᱟᱠᱟᱱ ᱜᱮᱭᱟ ᱚᱱᱠᱟ ᱫᱚ ᱮᱱᱠᱷᱟᱱ ᱚᱱᱟ ᱛᱮᱜᱮᱞᱤᱧ
ᱵᱤᱨ ᱥᱩᱠᱨᱤ ᱠᱚ ᱨᱩᱰᱟᱹ ᱠᱚ ᱠᱩᱞᱟᱹᱭ ᱠᱚ ᱦᱳᱭ
ᱚᱱᱟ ᱜᱮᱞᱤᱧ ᱠᱩᱞᱤ ᱵᱟᱲᱟᱭ ᱡᱚᱝᱚᱜ ᱠᱟᱱᱟ ᱟᱹᱵᱤᱱ ᱴᱷᱮᱱ
ᱦᱳᱭ ᱦᱳᱭ ᱠᱩᱲᱤ ᱵᱟᱲᱟ ᱡᱚᱝ ᱢᱟ ᱟᱹᱰᱤ ᱡᱩᱛ ᱠᱟᱱᱟ ᱦᱮᱸ ᱵᱟᱝ
ᱡᱟᱭᱦᱳᱠ ᱜᱚᱝᱠᱮ ᱟᱹᱰᱤ ᱡᱩᱛᱞᱤᱧ ᱵᱩᱡ ᱠᱮᱫᱟ, ᱟᱹᱵᱤᱱ ᱥᱟᱞᱟᱜ ᱨᱚᱲ ᱠᱟᱛᱮᱫ?